ᱦᱮᱸ ᱡᱚᱦᱟᱨ ᱜᱮ ᱜᱚᱝᱠᱮ᱾
ᱜᱚᱝᱠᱮ ᱟᱞᱟᱝ ᱞᱟᱝ ᱜᱟᱞᱢᱟᱨᱟᱣᱱᱟ ᱥᱮ ᱱᱤᱛᱚᱜ ᱠᱤᱪᱷᱩ ᱠᱷᱚᱱ ᱞᱟᱦᱟ?
ᱦᱩᱸ
ᱵᱟ ᱨᱚᱲ ᱵᱷᱟᱜᱮ ᱴᱤ ᱵᱟᱝ ᱟᱸᱡᱚᱢᱚᱜ ᱠᱟᱱ ᱛᱟᱵᱤᱱᱟ᱾
ᱦᱮᱞᱳ
ᱦᱮᱸ ᱱᱤᱛᱟᱹᱜ ᱟᱸᱡᱚᱢ ᱠᱟᱱ ᱛᱵᱤᱱᱟ᱾
ᱮᱱᱟᱝ ᱜᱚᱝᱠᱮ ᱠᱤᱪᱷᱩ ᱠᱷᱚᱱ ᱞᱟᱦᱟ ᱞᱟᱝ ᱜᱟᱞᱢᱟᱨᱟᱣ ᱱᱟᱥᱮ?
ᱛᱟᱞᱮ ᱛᱮᱦᱮᱧ ᱫᱚ ᱪᱮᱫ ᱤᱫᱤ ᱠᱟᱛᱮᱜ ᱞᱟᱝ ᱜᱟᱞᱢᱟᱨᱟᱜᱼᱟ?
ᱪᱮᱫ ᱤᱫᱤ ᱠᱟᱛᱮ ᱚᱝᱠᱟ ᱞᱟᱝ ᱨᱚᱯᱚᱲᱟ?
ᱴᱚᱯᱤᱠ ᱴᱚᱯᱤᱠ ᱱᱟᱢ ᱛᱟᱞᱟ ᱢᱮ ᱢᱤᱫ ᱴᱮᱝ᱾
ᱚᱱᱠᱟᱱ ᱠᱩᱠᱞᱤ, ᱡᱟᱦᱟᱸ ᱟᱹᱵᱤᱱ ᱜᱮ ᱟᱹᱵᱤᱱ ᱜᱮ ᱞᱟᱹᱭ ᱵᱤᱱ ᱱᱚᱠᱟᱱᱟᱜ ᱠᱩᱠᱞᱤ ᱠᱚ᱾
ᱛᱚ ᱪᱮᱫ ᱵᱤᱱ ᱪᱤᱠᱟᱹᱭᱮᱫᱟ? ᱦᱮᱞᱳ